ᱫᱤᱱ ᱨᱮᱱᱟᱜ ᱭᱮ ‌ᱥᱚ
ᱦᱮᱞᱳᱣ᱾
ᱦᱟᱞᱳ᱾
ᱦᱟᱞᱳᱣ᱾ ᱦᱟ, ᱸ ᱜᱚᱝᱠᱮ ᱟᱹᱞᱤᱧᱟᱜ ᱟᱲᱟᱝ ᱪᱮᱫ ᱞᱮᱠᱟ ᱟᱧᱟᱢᱚᱜ ᱠᱟᱱᱟ?
ᱦᱮᱞᱳ᱾
ᱟᱹᱞᱤᱧᱟᱜ ᱟᱲᱟᱝ ᱵᱟᱝ ᱟᱸᱡᱚᱢᱚᱜ ᱠᱟᱱᱟ ᱜᱚᱝᱠᱮ?
ᱠᱟᱛᱷᱟ ᱢᱟᱲᱟᱝ ᱞᱟᱦᱟ ᱛᱮᱫᱚ ᱵᱟᱝ ᱟᱸᱚᱢᱚᱜ ᱠᱟᱱ ᱛᱟᱦᱮᱫᱟ, ᱱᱤᱛᱹᱜ ᱟᱸᱚᱢᱚᱜ ᱠᱟᱱ ᱛᱟᱵᱤᱱᱟ᱾
ᱟᱪᱪᱷᱟ, ᱫᱟᱞᱤᱧ ᱱᱤᱛᱚᱜ ᱫᱚ ᱱᱟᱯᱟᱭ ᱜᱮ ᱟᱸᱡᱚᱢᱚᱜ ᱠᱟᱱ ᱛᱟᱞᱤᱧᱟ ᱛᱚᱵᱮ᱾
ᱦᱮᱸ ᱱᱟᱯᱟᱭ ᱜᱮ ᱟᱸᱡᱚᱢᱚᱜ ᱠᱟᱱ ᱛᱟᱵᱤᱱᱟ, ᱟᱨ ᱟᱹᱞᱤᱧᱟᱜ ᱪᱮᱞᱮᱠᱟ ᱟᱸᱡᱚᱢᱚᱜ ᱠᱟᱱ ᱛᱟᱹᱞᱤᱧᱟ?
ᱟᱵᱮᱱᱟᱜ ᱦᱚᱸ ᱱᱚᱜᱼᱚᱭ ᱱᱟᱯ ᱜᱮ ᱟᱸᱡᱚᱢᱚᱜᱼᱟ ᱱᱤᱛᱜ ᱫᱚ, ᱟᱨ ᱱᱚᱝᱠᱟ ᱜᱮ ᱡᱮᱢᱚᱱ ᱟᱸᱡᱚᱢᱚᱜᱼᱟ ᱛᱷᱚ ᱟᱹᱰᱤ ᱱᱟᱯᱟᱭ ᱜᱮᱭᱟ᱾ ᱪᱮᱫ ᱞᱮᱠᱟ ᱢᱮᱱᱟᱜ ᱵᱟᱲᱟ ᱯᱮ ᱫᱚ ᱚᱲᱟᱜ ᱠᱚᱨᱮ?
ᱟᱫᱚ ᱱᱟᱯᱟᱭ ᱵᱟᱲᱟ ᱜᱮ ᱦᱟᱸᱜ ᱢᱮᱱᱟᱜ ᱠᱚᱣᱟ ᱦᱟᱸᱜ ᱡᱟᱦᱟᱸ ᱞᱮᱠᱟ ᱞᱤᱧ ᱴᱷᱤᱠᱟᱹᱭᱮᱼᱟᱹᱞᱤᱧ ᱦ ᱦᱟᱸᱜ, ᱚᱲᱟᱜ ᱨᱮᱫᱚ ᱱᱟᱦᱚᱜ ᱵᱟᱹᱱᱩᱜ ᱞᱤᱧᱟ ᱵᱟᱨᱮ ᱥᱮᱫ ᱱᱤᱛᱮᱱᱟᱛᱚ ᱚᱱᱟᱛᱮ ᱱᱟᱦᱟᱜ ᱛᱚ ᱜᱟᱯ ᱠᱚ ᱦᱩᱭ ᱵᱟᱲᱟᱜ ᱜᱮᱭᱟ ᱛᱚ ᱛᱟᱞᱞᱟ ᱜᱮ ᱢᱮᱱᱟᱜ ᱠᱚᱣᱟ ᱟᱨ ᱟᱵᱤᱱ ᱚᱠᱟᱨᱮ ᱢᱮᱱᱟᱜ ᱵᱤᱱᱟ
ᱟᱹᱞᱤᱧ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱤᱧᱟᱹ᱾ ᱟᱨ, ᱱᱚᱜᱼᱭ ᱱᱟᱯᱟᱭ ᱜᱮᱵᱚᱱ ᱛᱟᱦᱮᱸ ᱞᱮᱱᱠᱷᱟᱱ ᱜᱮ ᱟᱹᱰᱤ ᱱᱟᱯᱟᱭ ᱦᱩᱭᱩᱜᱼᱟ᱾ ᱟᱫᱚ ᱱᱟᱞᱮ ᱥᱮᱜ ᱢᱟ ᱟᱹᱰᱤ ᱠᱟᱡᱟᱠ ᱜᱮ ᱱᱚᱚᱭ ᱫᱟᱜ ᱠᱚᱦᱭ ᱡᱟᱹᱲᱤᱭᱮᱫ ᱠᱟᱱ ᱜᱮ ᱮᱠᱟᱞᱛᱮ, ᱟᱹᱰᱤ ᱜᱟᱱ ᱜᱮ, ᱟᱪᱪᱷᱟ ᱟᱯᱮ ᱥᱮᱜ ᱚᱱᱛᱮ ᱫᱟᱜ ᱠᱚᱫᱚᱭ ᱡᱟᱹᱲᱤ ᱵᱟᱲᱟᱭᱮᱫᱟ ᱥᱮ ᱵᱟᱭ ᱡᱟᱹᱲᱤ ᱵᱟᱲᱟᱭᱮᱫᱟ?
ᱟᱞᱮ ᱥᱮ ᱫᱚ ᱡᱟᱹᱲᱤ ᱛᱤ ᱡᱟᱹᱲᱤ ᱠᱮᱫ ᱦᱮᱸᱥᱮ ᱛᱚ ᱚ ᱚᱱᱠᱟ ᱫᱚ ᱵᱟᱭ ᱡᱟᱲᱮᱭᱮᱫᱟ, ᱪᱟᱥᱵᱟᱥ ᱠᱚ ᱨᱟᱠᱟᱵ ᱞᱮᱠᱟ ᱛᱚ, ᱟ ᱵᱟᱹᱫᱽ ᱱᱤᱛᱚᱜ ᱦᱚᱸ ᱠᱩᱲᱤᱭᱟᱹ ᱜᱮ ᱢᱮᱱᱟᱜᱼᱟ ᱚᱱᱮ ᱚᱱᱠᱟ, ᱛᱚ ᱫᱟᱜ ᱦᱚᱸ ᱛᱚ ᱦᱟᱸᱜ ᱠᱟᱹᱢᱤ ᱞᱮᱠᱟᱛᱮ ᱵᱟᱰᱟᱭ ᱦᱩᱭᱟᱜᱼᱟ᱾ ᱡᱤᱯᱤᱨ ᱡᱤᱯᱤᱨ ᱡᱤᱯᱤᱨ ᱡᱤᱯᱤᱨ ᱯᱩᱨᱢᱩᱜ ᱯᱩᱨᱢᱩᱜ ᱥᱟᱹᱣ ᱠᱚᱞᱠᱟᱛᱟ ᱜᱮ᱾ ᱢᱟᱱᱮ ᱥᱟᱨᱟ ᱜᱷᱟᱹᱲᱤᱡ ᱜᱮ ᱫᱟᱜ ᱫᱟᱜ ᱜᱮᱟᱭᱱ, ᱛᱚ ᱱᱚᱚᱱᱠᱟ ᱫᱟᱜ ᱠᱮ ᱠᱷᱟᱱ ᱫᱚ ᱠᱟᱛᱷᱟ ᱫᱚ ᱵᱟᱝ ᱯᱮᱡᱚᱜᱼᱟ᱾ ᱚᱱᱮ ᱚᱱᱠᱟ,
ᱟᱪᱪᱷᱟ, ᱟᱹᱰᱤ ᱱᱟᱯᱟᱭ ᱚᱱᱠᱟ ᱠᱟᱛᱷᱟ ᱛᱟᱦᱟ ᱫᱚ, ᱟᱞᱮᱥᱮᱫ ᱦᱚᱸ ᱱᱚᱜᱼᱚᱭ ᱚᱱᱠ ᱜᱮ ᱟᱹᱰᱤ ᱜᱟᱱᱮ ᱫᱟᱜᱵᱲᱟ ᱠᱮᱫᱟ ᱟᱞᱮᱫᱚ, ᱱᱚᱜ-ᱚᱭ ᱛᱮᱦᱧ ᱦᱚᱸ ᱫᱟᱱ ᱦᱚᱸ ᱟᱹᱰᱤ ᱨᱟᱸᱜᱟᱣ ᱜᱮ ᱫᱟᱜ ᱵᱟᱲᱟ ᱠᱮᱫᱟ, ᱟᱨ ᱡᱷᱟᱲ ᱡᱷᱟᱲ ᱠᱟᱨ ᱧᱩᱨᱩᱨᱩ ᱵᱟᱲᱟ ᱜᱚᱫ ᱱᱟ ᱟᱫᱚ ᱟᱹᱰᱤ ᱱᱟᱯᱟᱭ ᱵᱩᱡᱷᱟᱹᱱᱟ ᱡᱮ ᱨᱮᱭᱟᱲ ᱜᱮ ᱵᱩᱡᱷᱟᱹᱜ ᱠᱟᱜ ᱢᱮᱱᱛᱮ ᱫᱚ ᱦᱟᱸᱜ, ᱟᱨ ᱞᱟᱦᱟ ᱞᱟᱦᱟ ᱛᱷᱚᱲᱟ ᱩᱫᱽᱜᱟᱹᱨ ᱧᱚᱜ ᱵᱩᱡᱷᱟᱹᱜ ᱠᱟᱱ ᱛᱟᱦᱮᱱᱟ ᱵᱟᱨᱦᱮ ᱥᱮᱫ ᱩᱱᱤ ᱩᱰᱩᱝ ᱠᱟᱱᱟᱭ ᱡᱚᱢ ᱵᱟᱲᱟ ᱠᱟᱛᱮᱜ ᱟᱫᱚ ᱟᱹᱰᱤ ᱱᱟᱯᱟᱭ ᱵᱩᱡᱷᱟᱹᱜ ᱠᱟᱱᱟ ᱱᱤᱛᱚᱜ ᱫᱚ᱾
ᱡᱚᱠᱷᱚᱱ ᱦᱟᱸᱜ ᱦᱚᱞᱟ ᱦᱚᱸᱭ ᱫᱟᱜ ᱠᱮᱫᱟᱭ ᱟᱹᱰᱤ ᱨᱟᱸᱜᱟᱣ ᱜᱮ ᱟᱨ ᱦᱚᱞᱟᱱᱟᱜ ᱫᱟᱜ ᱛᱮᱜᱮ ᱱᱜᱚᱭ ᱛᱦᱤ ᱦᱚᱸ ᱦᱩᱲᱩ ᱨᱚᱦᱚᱭ ᱠᱚᱫᱚ, ᱠᱚᱭᱜ ᱵᱟᱲᱟᱭᱱᱟ ᱮᱭᱥᱮᱪ ᱫᱚ ᱞᱟᱦᱟ ᱠᱷᱚᱡ ᱠᱚ ᱨᱚᱦᱚᱭᱮᱫ ᱠᱟᱱ ᱛᱟᱦᱮᱸᱱᱟ ᱟᱫᱚ ᱦᱟᱸᱜ ᱜᱷᱟᱴᱟ ᱜᱩᱴᱩ ᱨᱮ ᱵᱟᱠᱚ ᱨᱚᱦᱚᱭᱮᱫ ᱛᱟᱦᱮᱸᱱᱟ ᱟᱫᱚ ᱚᱸᱰᱮ ᱫᱚᱠᱚ ᱦᱭᱚᱜ ᱵᱟᱲᱟᱭᱱᱟ, ᱟᱪᱪᱷᱟ ᱟᱯᱮᱥᱱ ᱛᱮᱫᱚ ᱦᱩᱲ ᱠᱚᱠᱚ ᱨᱚᱦᱚᱭ ᱵᱟᱲᱟᱭᱫᱟ ᱥᱮ ᱵᱟᱠᱚ ᱨᱚᱦᱚᱭ ᱵᱟᱲᱟᱭ ᱫᱟ?
ᱨᱚᱦᱚᱭ ᱫᱚ ᱚᱱᱮ ᱞᱤᱧ ᱞᱟᱹᱭᱟᱫ ᱵᱮᱤᱱᱟ ᱫᱟᱜ ᱜᱮ ᱡᱚᱠᱷᱚᱱ ᱵᱟᱭ ᱡᱟᱹᱲᱤᱭᱮᱫᱟ ᱟᱨ ᱟᱞᱮ ᱥᱮᱫ ᱚᱱᱠᱟ ᱫᱚ ᱫᱟᱜ ᱠᱚᱨᱮᱱᱟᱜ ᱵᱮᱵᱚᱥᱛᱷᱟ ᱦᱚᱸ ᱵᱟᱹᱱᱩᱜᱼᱟ ᱚᱱᱠᱟ ᱥᱮᱞᱚ ᱠᱚᱦᱚᱸ ᱵᱟᱹᱱᱩᱜᱼᱟ ᱟᱨ ᱠᱮᱱᱮᱞ ᱠᱚ᱾ ᱦᱚᱸᱪ ᱚᱱᱠᱟᱱᱟᱜ ᱫᱚ ᱪᱮᱫ ᱦᱚᱸ ᱵᱮᱵᱚᱥᱛᱷᱟ ᱫᱚ ᱵᱟᱹᱱᱩᱜᱼᱟ᱾ ᱡᱚᱛᱚ ᱟᱞᱮ ᱫᱚ ᱪᱟᱥᱵᱟᱥ ᱠᱚ ᱥᱮᱨᱢᱟ ᱡᱟᱹᱲᱤ ᱫᱟᱜ ᱛᱮᱜᱮᱞᱮ